ᱦ ᱫᱚᱢᱮᱞᱤᱧ ᱟᱸᱡᱚᱢᱚᱜ ᱠᱟᱱᱟ ᱾
ᱦᱮ ᱟᱡᱚᱢᱮᱜᱮᱭᱟ ᱞᱟᱹᱭ ᱢᱮ᱾ ᱦᱮᱞᱳ ᱨᱚᱲ ᱵᱟᱢ ᱟᱸᱡᱚᱢᱮᱫ ᱛᱤᱧᱟᱹ ᱤᱧᱟᱹᱜ᱾
ᱦᱮᱸ ᱪᱮᱫ ᱢᱮᱱ ᱫᱟ?
ᱢᱮᱱᱫᱟᱹᱧ ᱤᱧᱟᱹᱜ ᱨᱚᱲ ᱵᱟᱵ ᱟᱸᱡᱚᱢ ᱫᱟ᱾
ᱦᱮᱸ ᱨᱚᱲ ᱫᱚ ᱟᱸᱡᱚᱢᱚᱜ ᱠᱟᱱᱟ ᱟᱫᱚ ᱟᱟᱞᱮᱥᱮᱫ ᱫᱚ ᱦᱟᱸᱜ ᱫᱟᱜ ᱡᱟᱹᱲᱤᱭ ᱫᱟᱭ ᱛᱚ ᱟᱫᱚ᱾ ᱴᱤᱧ ᱨᱮᱱᱟᱜ ᱚᱲᱟᱜ ᱠᱚ ᱢᱮᱱᱟᱜᱼᱟ ᱟᱫᱚ ᱚᱱᱟ ᱠᱷᱟᱹᱛᱤᱨ ᱛᱮᱚ ᱡᱟᱹᱥᱛᱤ ᱥᱟᱰᱮ ᱠᱷᱟᱱ ᱟᱫᱚ ᱠᱟᱹᱴᱤᱡ ᱵᱟᱹᱧ ᱟᱸᱡᱚᱢ ᱧᱟᱢ ᱮᱫᱟ ᱠᱷ ᱥᱟᱰᱮ ᱟᱢ ᱵᱟᱢ ᱟᱸᱡᱚᱢ ᱮᱫᱟ?
ᱵᱟᱝᱜᱮ ᱵᱟᱝ ᱟᱸᱡᱚᱢᱚᱜ ᱠᱟᱱᱟ ᱛᱟᱦᱮᱸᱫ ᱟᱫᱚ ᱡᱩᱫᱟᱹ ᱥᱟᱺᱜᱤᱧ ᱨᱮ ᱡᱟᱦᱱᱟᱜ ᱡᱤᱱᱤᱥ ᱦᱟᱸᱰᱮᱭᱟ ᱟᱫᱚ ᱢᱳᱵᱟᱭᱤᱞ ᱫᱚ ᱚᱱᱟ ᱵᱟᱭ ᱥᱟᱵ ᱦᱚ ᱚᱫ ᱫᱟᱲᱮᱭᱟᱜᱼᱟ ᱩᱱᱟᱹᱜ ᱪᱟ ᱫᱚ ᱡᱩᱫᱤ ᱟᱹᱰᱤ ᱡᱩᱨ ᱜᱮ ᱥ ᱯᱟᱰᱮ ᱦᱚ ᱯᱟᱞᱮᱭ ᱥᱟᱵᱼᱟᱭ, ᱱᱚᱣᱟ ᱫᱚ ᱵᱟᱝ ᱦᱤᱡᱩᱜ ᱠᱟᱱᱟ ᱥᱟᱰᱮ ᱠᱚᱫᱚ᱾
ᱦᱮᱸ -ᱦᱮᱸ ᱟᱫᱚ ᱦᱚᱜ ᱚᱭ ᱡᱮ ᱫᱟᱜ ᱡᱟᱹᱲᱤᱭ ᱫᱟᱭ ᱦᱮᱸᱥᱮ᱾
ᱦᱮ᱾
ᱟᱞᱮ ᱥᱮᱫ ᱫᱚ ᱧᱮᱞᱚᱜ ᱠᱟᱱᱟ ᱡᱮ ᱱᱩᱜ ᱠᱩ ᱡᱟᱦᱟᱸᱭ ᱩᱯᱤ ᱵᱚᱱ ᱢᱮᱛᱟ ᱠᱚ ᱠᱟᱱ ᱟᱫᱚ ᱱᱩ ᱠᱩᱦᱟᱜ ᱟᱹᱰᱤ ᱡᱟᱹᱥᱛᱤ ᱠᱚ ᱚᱰᱩᱠᱚᱜ ᱠᱟᱱᱟᱭ᱾ ᱟᱫᱚ ᱱᱩᱠᱩ ᱩᱯᱤ ᱫᱚ ᱢᱟᱱᱮ ᱟᱯᱮ ᱥᱮᱫ ᱫᱚ ᱚ ᱢᱮᱱᱟᱜ ᱠᱚᱣᱟ ᱥᱮ ᱵᱟᱝ ᱥᱮ ᱪᱮᱫ ᱞᱮᱠᱟᱛᱮᱜ ᱱᱩᱠᱩ ᱩᱯᱤ ᱫᱚᱠᱚ ᱛᱮᱭᱟᱨᱚᱜ ᱠᱟᱱᱟ ᱠᱟᱹᱴᱤᱡ ᱮᱢ ᱞᱟᱹᱭᱟᱹᱧᱟ᱾
ᱟᱫᱚ ᱩᱯᱤ ᱛᱮᱭᱟᱨ ᱨᱮᱱᱟᱜ ᱠᱟᱛᱷᱟ ᱫᱚ ᱱᱟᱜ ᱤᱧ ᱫᱚ ᱵᱟᱝᱤᱧ ᱞᱟᱹᱭ ᱫᱟᱲᱮᱭᱟᱜᱼᱟ ᱪᱮᱠᱟ ᱛᱮ ᱠᱚ ᱛᱮᱭᱟᱨᱚᱜ ᱢᱮᱱᱠᱷᱟᱱ ᱟᱞᱮᱥᱮᱫ ᱱᱩᱠᱩ ᱫᱚ ᱢᱮᱱᱟᱜ ᱠᱚᱣᱟ ᱟᱨ
ᱞᱟᱹᱭᱟᱠᱚ ᱵᱟᱝᱢᱟ ᱩᱯᱤ ᱫᱚ ᱪᱟᱹᱴᱱᱤ ᱦᱚᱸᱠᱚ ᱵᱮᱱᱟᱣ ᱠᱚᱜᱮᱭᱟ ᱚᱛᱟ ᱠᱟᱛᱮ ᱦᱚᱠᱚ ᱡᱚᱢ ᱠᱚᱜᱮᱭᱟ ᱟᱯᱮ ᱥᱮᱫ ᱫᱚᱠᱚ ᱡᱚᱢ ᱵᱟ ᱥᱮ ᱵᱟᱝ?
ᱦᱮᱸᱻ ᱞᱟᱦᱟᱧ ᱧᱮᱞ ᱵᱟᱲᱟ ᱟᱠᱟᱫᱟ᱾ ᱟᱨ ᱱᱩᱠᱩ ᱩᱯᱤ ᱫᱚ ᱡᱟᱹᱥᱛᱤ ᱱᱚᱝᱠᱟ ᱦᱟᱛᱟ ᱠᱟᱛᱮᱜ ᱠᱚ ᱡᱚᱢ ᱠᱚ ᱛᱟᱦᱮᱸ‌ ᱡᱟᱹᱯᱩᱫ ᱨᱮ ᱪᱟᱣᱞᱮ ᱟᱛᱮᱜ᱾ ᱟᱫᱚ ᱛᱮᱦᱮᱧ ᱜᱟᱯᱟ ᱫᱚ ᱦᱟᱸᱜ ᱧᱮᱞᱚᱜ ᱠᱟᱱᱟ ᱡᱮ ᱩᱱᱟᱹᱜ ᱵᱟᱝ ᱠᱚ ᱡᱚᱢᱮᱫ ᱠᱚᱣᱟ ᱟᱨᱠᱤ᱾
ᱵᱟᱠᱚ ᱡᱚᱢᱮᱫ ᱠᱚᱣᱟ ᱥᱟᱶᱛᱮ ᱧᱮᱞ ᱦᱚᱸ ᱵᱟᱠᱚ ᱧᱮᱞᱚᱜᱚᱜ ᱠᱟᱱᱟ ᱩᱱᱟᱹᱜ ᱫᱚ ᱱᱮᱛᱟᱨ ᱫᱚ ᱩᱯᱤ᱾ ᱞᱟᱦᱟ ᱛᱮᱫᱚ ᱫᱟᱜ ᱞᱮᱠᱷᱟᱱ ᱜᱮ ᱩᱞᱟᱹᱜ ᱟᱠᱚ ᱞᱟᱭᱤᱴ ᱠᱚ ᱡᱟᱦᱟᱸ ᱠᱚᱨᱮ ᱜᱮ ᱡᱩᱞ ᱛᱟᱦᱮᱱᱟ ᱚᱸᱰᱮ ᱠᱚ ᱦᱤᱡᱩᱜᱼᱟ ᱢᱮᱱᱠᱷᱟᱱ ᱱᱮᱛᱟᱨ ᱫᱚ ᱚᱱᱠᱟ ᱫᱚ ᱵᱟᱝᱠᱚ ᱧᱮᱞᱚᱜ ᱠᱟᱱᱟ᱾
ᱦᱮᱸ᱾ ᱞᱟᱦᱟ ᱛᱮᱫᱚᱧ ᱧᱮᱞ ᱠᱟᱱᱟ ᱡᱮ ᱠᱟᱹᱴᱤᱡ ᱪᱟᱞᱟᱱ ᱫᱟᱜ ᱞᱮᱠᱷᱟᱡ ᱜᱮ ᱧᱮᱞᱚᱜᱼᱟ ᱡᱮ ᱫᱚᱢᱮ ᱩᱯᱤ ᱠᱚ ᱦᱤᱡᱩᱜᱼᱟ ᱦᱮᱸᱥᱮ᱾
ᱦᱮᱸ ᱮᱠᱫᱚᱢ ᱴᱷᱤᱠ ᱠᱟᱛᱷᱟ ᱜᱮᱢ ᱞᱟᱹᱭ ᱟᱠᱟᱫᱟ᱾ ᱛᱟᱨᱯᱚᱨᱮ ᱩᱯᱤᱱ ᱢᱟ ᱪᱟᱵᱟᱜ ᱠᱟᱱᱟ ᱠᱚ ᱛᱟᱨᱯᱚᱨᱮ ᱱᱩ ᱩᱱᱠᱩ ᱜᱷᱩᱜᱽᱨᱤ ᱠᱚ ᱨᱟᱜ ᱮᱫ ᱛᱟᱦᱮᱸᱫ ᱜᱷᱩᱜᱽᱨᱤ ᱠᱚᱦᱚᱸ ᱵᱟᱠᱚ ᱨᱟᱜ ᱵᱟᱲᱟᱭᱮᱫᱟ᱾ ᱦᱩᱜᱽᱨᱤ ᱦᱚᱸ ᱡᱟᱹᱱᱤᱡ ᱠᱚ ᱪᱟᱵᱟᱜ ᱠᱟᱱᱟ᱾
ᱟᱫᱚ ᱧᱮᱞᱚᱜ ᱠᱟᱱᱟ ᱡᱮ ᱱᱚᱣᱟ ᱦᱟᱥᱟ ᱨᱮᱱᱟᱜ ᱡᱟᱦᱟᱸ ᱵᱟᱹᱲᱤᱡ ᱦᱩᱭᱩᱜ ᱠᱟᱱᱟ, ᱦᱮᱸ ᱥᱮ ᱦᱟᱥᱟ ᱵᱟᱹᱲᱤᱡᱚᱜ ᱠᱟᱱ ᱠᱷᱟᱹᱛᱤᱨ ᱛᱮ ᱟᱫᱚ ᱱᱩᱠᱩ ᱦᱚᱸ ᱢᱟᱱᱮ ᱦᱟᱥᱟ ᱞᱟᱛᱟᱨ ᱨᱮ, ᱢᱟᱱᱮ ᱛᱟᱦᱮᱸ ᱨᱮᱱᱟᱜ ᱠᱳᱱᱳ ᱟᱨ ᱤᱭᱟᱹ ᱵᱟᱝ ᱛᱟᱦᱮᱱ ᱠᱟᱱ ᱛᱟᱠᱚᱣᱟ, ᱟᱨᱠᱤ ᱡᱤᱣᱤᱫ ᱛᱟᱦᱮᱸᱱ ᱨᱮᱱᱟᱜ ᱠᱳᱱᱳ ᱳᱤ ᱤ ᱤᱭᱟᱹ ᱵᱟᱝ ᱛᱟᱦᱮᱱ ᱠᱟᱱ ᱛᱟᱠᱚ ᱠᱷᱟᱹᱛᱤᱨ ᱛᱮ, ᱮ ᱚ ᱧᱮᱞᱚᱜ ᱠᱟᱱᱟ ᱡᱮ, ᱱᱩᱠᱩ ᱦᱚᱸ ᱵᱟᱹᱭ -ᱵᱟᱹᱭ ᱛᱮᱠᱚ ᱟᱫ ᱪᱟᱵᱟᱜ ᱠᱟᱱᱟ᱾ ᱧᱮᱞᱚᱜᱼᱟ ᱡᱮ ᱜᱷᱩᱜᱽᱨᱤ ᱥᱟᱶᱛᱮ ᱩᱱᱠᱩ ᱡᱟᱦᱟᱸ, ᱟᱹ ᱵᱚᱱ ᱢᱮᱛᱟ ᱠᱚ ᱠᱟᱱ, ᱥᱩᱣᱟᱹᱲᱤ ᱡᱟᱦᱟᱸᱭ ᱫᱚ ᱠᱩ ᱠᱟᱴᱤᱡ -ᱠᱟᱹᱴᱤᱡ ᱜᱮᱭᱟ ᱠᱚ ᱫᱚᱢᱮ ᱠᱚ ᱨᱟᱜᱟ, ᱫᱚᱢᱮ ᱥᱟᱰᱮ‌ ᱛᱟᱠᱚᱣᱟ᱾ ᱟᱨ ᱱᱩᱠᱩ ᱦᱚᱸ ᱧᱮᱞᱚᱜ ᱠᱟᱱᱟ ᱡᱮ, ᱛᱮᱦᱮᱧ ᱜᱟᱯᱟ ᱫᱚ ᱩᱱᱟᱹᱜ ᱵᱟᱝᱠᱚ, ᱨᱟᱜ ᱵᱟᱲᱟᱭᱫᱟ ᱦᱮᱸᱥᱮ᱾
ᱦᱮᱸ,
ᱦᱩᱸ,
ᱚᱱᱟ ᱥᱟᱶᱛᱮ ᱱᱚᱣᱟ ᱢᱟ ᱦᱳᱭᱮᱱ, ᱟᱨᱚ ᱫᱟᱜ ᱫᱤᱱ ᱱᱚᱝᱠᱟ ᱞᱟᱦᱟᱛᱮ ᱡᱟᱦᱟᱸ ᱞᱮᱠᱟ, ᱵᱟᱹᱨᱩᱰᱟᱝ ᱨᱚᱴᱮ ᱱᱩᱠᱩ ᱠᱚᱠᱚ ᱨᱟᱜ ᱮᱜᱮᱫ ᱛᱟᱦᱮᱸᱫ᱾ ᱱᱚᱣᱟ ᱦᱚᱸ ᱩᱱᱟᱹᱜ, ᱵᱟᱝ ᱧᱮᱞᱚᱜᱚᱜ ᱠᱟᱱᱟ᱾ ᱞᱟᱦᱟ ᱛᱮᱫᱚ, ᱫᱟᱜ ᱥᱟᱶᱛᱮᱜᱮ ᱵᱟᱹᱨᱩᱰᱟᱝ ᱠᱚ ᱠᱚ ᱨᱟᱜᱽ ᱛᱟᱦᱮᱫ, ᱨᱳᱴᱮ ᱠᱚ ᱨᱟᱜᱽ ᱛᱟᱦᱮᱫ, ᱱᱮᱛᱟᱨ ᱫᱚ ᱵᱟᱭ ᱨᱟᱜ ᱫᱟ, ᱟᱯᱮ ᱥᱮᱫ ᱠᱚ ᱨᱟᱜ ᱫᱟ, ᱥᱮ ᱵᱟᱝ?
ᱰᱟᱢ -ᱵᱟᱢ, -ᱵᱟᱢ -ᱰᱟᱢ, ᱫᱟᱜ ᱡᱟᱹᱲᱤ ᱫᱚ ᱦᱳᱭᱳᱜ ᱠᱟᱱ ᱜᱮᱭᱟ ᱫᱷᱮᱨ ᱫᱤᱱ ᱜᱮ᱾ ᱢᱮᱱᱠᱷᱟᱱ ᱨᱮᱴᱚ ᱠᱚᱣᱟᱜ ᱨᱟᱜ ᱫᱚ ᱦᱟᱸᱜ, ᱟᱹ ᱩᱱᱟᱹᱜ ᱫᱚ ᱵᱟᱝ ᱟᱸᱡᱚᱢ ᱵᱟᱲᱟ ᱠᱟᱱᱟ ᱟᱨᱠᱤ᱾ ᱟᱨ ᱪᱮᱫ ᱠᱚ ᱞᱟᱹᱭᱟ ᱱᱩᱠᱩ ᱡᱟᱦᱟᱸᱭ ᱠᱚ, ᱛᱟᱦᱮᱸ ᱠᱟᱱᱟ ᱵᱟᱜᱽ ᱡᱩᱞᱩᱝ ᱥᱮ ᱪᱤᱞᱤ ᱠᱚᱼᱼ ᱠᱚ ᱢᱮᱛᱟ ᱠᱚᱣᱟ, ᱧᱮᱞᱚᱜᱼᱟ ᱡᱮ ᱞᱟᱦᱟᱛᱮᱼᱼ ᱧᱤᱫᱟᱹ ᱞᱮᱱᱠᱷᱟᱡ ᱜᱮ ᱫᱟᱹᱨᱮ ᱠᱚᱨᱮ ᱠᱚ, ᱟᱵᱽ ᱯᱮᱨᱮᱡᱽ ᱠᱚᱜᱼᱟ, ᱚᱱᱟ ᱥᱟᱶᱛᱮ ᱢᱟᱱᱮ ᱡᱩᱞᱩᱜ ᱡᱩᱞᱩᱜ ᱠᱚ ᱡᱩᱞᱩᱜᱼᱟ ᱾ ᱟᱫᱚ ᱱᱩᱠᱩ ᱟᱯᱮᱥᱮᱫ ᱢᱮᱱᱟᱜ ᱠᱚᱣᱟ, ᱥᱮᱠᱚ ᱪᱟᱵᱟ ᱩᱛᱟᱹᱨ ᱠᱟᱱᱟ?
ᱱᱩᱠᱩ ᱵᱟᱜᱽ ᱡᱩᱞᱩᱝ ᱫᱚ, ᱥᱟᱹᱨᱤᱜᱮ ᱛᱟᱦᱮᱸ ᱠᱟᱱᱟ ᱠᱚᱼᱼ ᱟᱨᱼᱼ ᱧᱤᱫᱟᱹ ᱵᱮᱲᱟ ᱡᱩᱫᱤ ᱧᱩᱛᱨᱮ, ᱠᱟᱲᱟᱝ ᱧᱩᱛ ᱠᱚᱜᱼᱟ, ᱩᱱ ᱚᱠᱛᱚᱢ ᱧᱮᱞ ᱧᱟᱢ ᱠᱚᱜᱮᱭᱟ ᱾ ᱩᱰᱟᱹᱣ ᱵᱟᱲᱟᱭ ᱜᱮᱭᱟ ᱠᱚ, ᱢᱮᱱᱠᱷᱟᱱᱼᱼ ᱱᱮᱛᱟᱨ ᱫᱚ ᱵᱟᱝ ᱞᱮᱠᱟ ᱜᱮᱠᱚ, ᱧᱮᱞᱚᱜᱚᱜ ᱠᱟᱱᱟ ᱟᱞᱮ ᱥᱮᱫ ᱢᱟᱼᱼ ᱱᱮᱛᱟᱨ ᱫᱚ ᱵᱟᱹᱧ ᱫᱤᱥᱟᱹᱭᱮᱫ ᱠᱚᱣᱟ, ᱢᱤᱫᱴᱮᱱ ᱦᱚᱸ ᱵᱟᱝ ᱡᱩᱞᱩᱝ ᱵᱟᱹᱧ ᱫᱤᱥᱟᱹᱭᱮᱫ ᱠᱚᱣᱟ ᱾
ᱦᱮᱸ, ᱟᱫᱚᱜ, ᱱᱩᱠᱩ ᱵᱟᱜᱸ ᱡᱩᱞᱩᱝ ᱦᱚᱸᱼᱼ ᱦᱳᱭᱳᱜ ᱠᱟᱱᱟ ᱠᱚ, ᱢᱤᱫᱴᱟᱝ ᱢᱟᱱᱮ ᱡᱟᱦᱟᱸ ᱫᱚ ᱟᱫᱽ ᱟᱠᱟᱱ, ᱢᱤᱫᱴᱟᱝᱼᱼ ᱡᱤᱱᱛᱤ ᱯᱤᱯᱤᱲᱤᱡᱽ ᱵᱚᱱ, ᱢᱮᱛᱟ ᱠᱚ ᱠᱟᱱᱟ, ᱟᱫᱚᱼᱼ ᱞᱟᱦᱟ ᱛᱮᱫᱚ ᱧᱮᱞᱚᱜᱼᱟ, ᱡᱮ ᱱᱚᱝᱠᱟ ᱧᱩᱛᱼᱼ ᱞᱮᱱ ᱨᱮᱦᱚᱸ ᱧᱩᱛ, ᱵᱟᱝ ᱟᱹᱭᱠᱟᱹᱜ ᱛᱟᱦᱮᱱᱟ ᱪᱮᱫᱟᱜ ᱥᱮᱼᱼ ᱜᱚᱴᱟ ᱫᱟᱨᱮ ᱨᱮᱠᱚ ᱟᱵᱽ ᱯᱮᱨᱮᱡᱽ ᱠᱚᱜᱼᱟ, ᱥᱟᱶᱛᱮ ᱟᱹᱰᱤ ᱪᱮᱨᱦᱨᱟ ᱠᱚ, ᱡᱳᱞᱜ ᱛᱟᱦᱮᱱᱟ ᱾ ᱟᱫᱚ ᱱᱩᱠᱩ ᱠᱚ ᱪᱤᱠᱟᱹ ᱛᱮᱠᱚ, ᱢᱟᱱᱮ ᱠᱚ ᱟᱫᱚᱜ ᱠᱟᱱᱟ, ᱟᱨᱠᱤ ᱱᱚᱣᱟ ᱠᱚ ᱤᱫᱤ ᱠᱟᱛᱮᱜ ᱮᱸᱼᱼ
ᱟᱫᱚ, ᱱᱟᱜ ᱱᱚᱣᱟ ᱫᱚᱼᱼ ᱵᱟᱝ ᱤᱧ ᱵᱟᱰᱟᱭᱟ ᱪᱮᱫᱟᱜ ᱠᱚ ᱟᱫᱚᱜ ᱠᱟᱱᱟ, ᱢᱮᱱᱠᱷᱟᱱ ᱤᱧ ᱢᱚᱱᱮᱭᱟᱹᱧ ᱦᱚᱭᱛᱚ ᱞᱟᱦᱟ ᱛᱮᱫᱚ, ᱚᱱᱠᱟ ᱞᱟᱭᱤᱴ ᱠᱚ ᱨᱮᱭᱟᱜ, ᱵᱮᱵᱚᱥᱛᱷᱟ ᱵᱟᱝ ᱛᱟᱦᱮᱸᱜ ᱠᱟᱱᱟ ᱾ ᱮᱸᱻᱵᱟᱝ ᱫᱚ ᱚᱱᱟ ᱫᱚ, ᱵᱟᱹᱧ ᱞᱟᱹᱭ ᱫᱟᱲᱮᱜᱼᱟ ᱾ ᱠᱟᱱᱟ, ᱱᱚᱣᱟ ᱫᱚ ᱪᱮᱫ ᱦᱚᱛᱮ ᱛᱮ ᱦᱳᱭᱜ ᱠᱟᱱᱟ? ᱛᱟᱨᱯᱚᱨᱮ ᱯᱤᱯᱤᱲ ᱡᱟᱝ, ᱱᱩᱠᱩ ᱦᱚᱸ ᱱᱮᱛᱟᱨ ᱩᱱᱟᱹᱜ ᱵᱟᱠᱚ, ᱧᱮᱞᱚᱜᱚᱜ ᱠᱟᱱᱟ ᱞᱟᱦᱟ ᱛᱮᱫᱚ ᱟᱹᱰᱤ ᱜᱟᱱ ᱠᱚ ᱧᱮᱞᱚᱜᱚᱜ ᱛᱟᱦᱮᱸᱜ, ᱩᱰᱟᱹᱣ ᱵᱟᱲᱟᱭ ᱛᱟᱦᱮᱸ ᱠᱚ, ᱫᱟᱜ ᱞᱟᱦᱟᱨᱮ ᱵᱟᱝᱢᱟ ᱯᱤᱯᱤᱲ ᱡᱟᱝ ᱠᱚ ᱩᱰᱟᱹᱜᱼᱟ ᱾ ᱵᱟᱰᱟᱭᱟ ᱠᱚ ᱦᱮᱸᱥᱮ? ᱩᱱᱠᱩ ᱫᱚ ᱟᱞᱟᱫᱟ ᱢᱤᱫ ᱨᱚᱠᱚᱢ ᱠᱚ ᱯᱤᱯᱤᱲᱤ ᱡᱟᱝ ᱠᱟᱱᱟ ᱠᱚ ᱡᱟᱦᱟᱸᱭ ᱫᱟᱜ ᱞᱟᱦᱟ ᱨᱮᱠᱚ ᱩᱰᱟᱹᱣ ᱵᱟᱲᱟᱭᱟ ᱾ ᱯᱤᱯᱤᱲᱤ ᱡᱚᱝ ᱱᱮᱛᱟᱨ ᱟᱯᱮᱥᱮᱫ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱦᱮᱸ ᱱᱩᱠᱩ ᱯᱤᱯᱤᱲᱤ ᱡᱟᱝ ᱠᱚᱫᱚ ᱢᱮᱱᱟᱜ ᱠᱚᱣᱟ ᱦᱟᱸᱜ ᱟᱞᱮ ᱥᱮᱫ ᱦᱚᱸ ᱾ ᱟᱫᱚᱼᱼ ᱞᱟᱦᱟ ᱛᱮᱢᱟ ᱟᱹᱰᱤ ᱡᱟᱹᱥᱛᱤ ᱠᱚ ᱛᱟᱦᱮᱸ ᱠᱟᱱᱟ ᱪᱮᱫᱟᱜ ᱥᱮ ᱧᱮᱞᱚᱜᱼᱟ ᱡᱮ ᱦᱚᱝᱠᱟ ᱨᱤᱢᱤᱞ ᱨᱤᱢᱤᱞᱼᱼ ᱞᱮ ᱠᱷᱟᱡᱽ ᱜᱮ ᱟᱹᱰᱤ ᱡᱟᱥᱛᱤ ᱠᱚ ᱩᱰᱟᱹᱜ ᱛᱟᱦᱮᱱᱟ ᱟᱫᱚ ᱟᱹᱛᱩ ᱴᱚᱞᱟ ᱠᱚᱨᱮᱱ ᱢᱟᱹᱱᱢᱤ ᱫᱚᱼᱼ ᱩᱱ ᱠᱚ ᱢᱚᱱᱮ ᱛᱟᱦᱮᱱᱟ ᱡᱮ ᱱᱩᱠᱩ ᱠᱚ ᱩᱰᱟᱹᱜ ᱠᱟᱱᱟ ᱮᱱᱠᱷᱟᱱ ᱫᱟᱜ ᱦᱤᱡᱩᱜᱼᱟ, ᱾ ᱟᱫᱚ ᱧᱮᱞ ᱦᱚᱸ ᱧᱮᱞ ᱵᱟᱲᱟ ᱟᱠᱟᱱᱟ ᱡᱮ ᱢᱤᱫᱵᱟᱨ ᱚᱠᱛᱚ ᱫᱚ ᱞᱟᱦᱟ ᱛᱮᱫᱚ ᱫᱟᱜ ᱠᱚᱦᱚᱸ ᱡᱚᱨᱚ ᱵᱟᱲᱟ ᱟᱠᱟᱱᱟ ᱟᱫᱚ ᱛᱮᱦᱮᱱ ᱜᱟᱼᱼ ᱠᱚ ᱧᱮᱞᱚᱜ ᱠᱟᱱᱟ ᱱᱩᱠᱩᱼᱼ ᱯᱤᱯᱤᱲ ᱡᱟᱝ ᱦᱚᱸ ᱵᱟᱹᱱᱩᱜ ᱠᱚᱣᱟ ᱥᱟᱶᱛᱮ ᱵᱟᱜᱽ ᱡᱩᱞᱩᱝ ᱥᱟᱶᱛᱮ ᱟᱭᱢᱟ ᱞᱮᱠᱟᱱ ᱪᱮᱬᱮ ᱪᱤᱯᱲᱩᱡ ᱠᱚᱜᱮ ᱧᱮᱞᱚᱜᱼᱼ ᱠᱟᱱᱟ ᱡᱮ ᱵᱟᱝᱠᱚ ᱛᱟᱦᱮᱸ ᱫᱟᱲᱮᱭᱟᱜ ᱠᱟᱱᱟ ᱟᱨ ᱫᱷᱟᱹᱨᱛᱤ ᱨᱮ ᱴᱤᱠᱟᱹᱣ ᱾
ᱦᱮᱸ ᱴᱷᱤᱠ ᱠᱟᱛᱷᱟ ᱯᱤᱯᱤᱲ ᱡᱟᱝ ᱵᱟᱜᱽ ᱡᱩᱞᱩᱝ ᱱᱩᱠᱩ ᱠᱚᱫᱚ ᱪᱟᱵᱟ ᱤᱫᱤᱜ ᱠᱟᱱᱟ ᱠᱚᱼᱼ ᱚᱱᱟ ᱥᱟᱶᱛᱮᱼᱼ ᱢᱩᱸᱡ ᱠᱚᱦᱚᱸ ᱱᱟᱱᱟ ᱞᱮᱠᱟᱱ ᱢᱩᱡ ᱠᱚ ᱢᱩᱸᱡ ᱠᱚᱦᱚᱸ ᱱᱮᱛᱟᱨ ᱩᱱᱟᱹᱜ ᱵᱟᱝ ᱠᱚ ᱧᱮᱞᱚᱜᱚᱜ ᱠᱟᱱᱟ ᱾ ᱰᱚᱸᱰᱟ ᱰᱚᱸᱰᱟ ᱛᱮ ᱢᱤᱫ ᱵᱟᱨ ᱠᱚ ᱧᱮᱞᱚᱜᱚᱜ ᱠᱟᱱᱟ ᱾ ᱛᱟᱨᱯᱚᱨᱮ ᱱᱚᱝᱠᱟᱼᱼ ᱥᱩᱱᱩᱢ ᱢᱩᱡ ᱢᱤᱫ ᱞᱮᱠᱟᱱ ᱠᱚᱠᱚ ᱛᱟᱦᱮᱸ ᱠᱟᱱᱟ ᱱᱩᱠᱩ ᱫᱚ ᱯᱩᱨᱟᱹ ᱞᱟᱹᱭᱤᱱ ᱠᱟᱜᱼᱟ ᱠᱚ ᱾ ᱦᱮᱸᱫᱮ ᱦᱮᱸᱫᱮ ᱠᱚ ᱧᱮᱞ ᱟᱠᱟᱫ ᱠᱚᱣᱟᱢ?
ᱦᱮᱸ ᱦᱮᱸ ᱧᱮᱞ ᱵᱟᱲᱟ ᱫᱚ ᱦᱳᱭ ᱟᱠᱟᱱᱟ ᱟᱫᱚᱼᱼ ᱩᱱᱟᱹᱜ ᱫᱚ ᱦᱟᱸᱜ ᱵᱟᱠᱚ ᱧᱟᱢᱚᱜ ᱠᱟᱱᱟ ᱱᱩᱠᱩ ᱦᱚᱸ ᱾
ᱦᱮᱸ ᱢᱮᱱᱫᱟᱹᱧ ᱜᱮᱨ ᱞᱮᱠᱷᱟᱱ ᱟᱹᱰᱤ ᱡᱳᱨ ᱡᱚᱞᱟᱜᱼᱟ᱾ ᱵᱟᱵᱟ ᱛᱟ ᱫᱚᱢᱮ ᱚᱱᱠᱟ
ᱟᱨ ᱟᱛᱳ ᱴᱚᱞᱟ ᱠᱚᱨᱮ ᱟᱨᱠᱤ ᱡᱟᱹᱥᱛᱤ ᱧᱮᱞᱚᱜᱼᱟ ᱡᱮ ᱱᱩᱠᱩ ᱛᱟᱦᱮᱸ ᱠᱟᱱᱟ ᱠᱚ ᱠᱟᱠᱲᱟ ᱠᱟᱠᱲᱟ ᱥᱟᱶᱛᱮ ᱦᱩᱭᱩᱜ ᱠᱟᱱᱟ ᱠᱚ ᱩᱱᱠᱩ ᱡᱟᱦᱟᱸᱭ ᱨᱮᱨᱮᱝ ᱠᱚ ᱞᱟᱹᱭᱮᱫ ᱠᱚ ᱡᱟᱦᱟᱸᱭ ᱫᱚᱢᱮ ᱠᱩ ᱨᱟᱜᱟ ᱟᱨᱠᱤ ᱱᱟᱝ ᱠᱚᱨᱚᱢ ᱫᱤᱱᱨᱮ ᱟᱫᱚ ᱱᱩᱼᱼ ᱩᱱᱠᱩ ᱠᱚᱦᱚᱸ ᱧᱮᱞᱚᱜ ᱠᱟᱱᱟ ᱡᱮ ᱩᱱᱟᱹᱜ ᱵᱟᱝ ᱠᱚ ᱫᱤᱥᱟᱹᱜ ᱠᱟᱱ ᱞᱮᱠᱟ ᱜᱮ ᱦᱮᱸ ᱥᱮ᱾
ᱦᱮᱸ, ᱩᱱᱠᱩ ᱫᱚ ᱱᱟᱜ ᱫᱟᱨᱮ ᱨᱮᱠᱚ ᱨᱮᱨᱮᱧ ᱫᱚ ᱫᱟᱨᱮ ᱨᱮᱠᱚ ᱧᱟᱢᱚᱜ ᱠᱟᱱ ᱛᱟᱦᱮᱸᱫ᱾ ᱟᱨ ᱠᱟᱠᱲᱟ ᱫᱚ ᱛᱚ ᱢᱤᱫᱵᱟᱨ ᱠᱚ ᱧᱟᱢᱚᱜ ᱠᱟᱱᱟ ᱠᱤᱱᱛᱩ ᱨᱮᱨᱮᱧ ᱫᱚ ᱱᱮᱛᱟᱨ ᱫᱚ ᱵᱟᱝ ᱠᱚ ᱧᱟᱢᱚᱜ ᱠᱟᱱᱟ᱾ ᱟᱞᱮ ᱦᱩᱰᱤᱧ ᱩᱢᱮᱨ ᱨᱮᱨᱤᱝ ᱥᱟᱵ ᱠᱟᱛᱮᱫ ᱢᱟᱪᱮᱥ ᱵᱚᱠᱥ ᱨᱮᱞᱮ ᱥᱟᱢᱵᱟᱣᱮᱫ ᱠᱚ ᱛᱟᱦᱮᱸᱫ᱾ ᱟᱡᱚᱢᱚᱜ ᱠᱟᱱᱟ ᱨᱳᱞ?
ᱦᱮ ᱨᱚᱲ ᱟᱡᱚᱢᱚᱜ ᱠᱟᱱᱟ
ᱟᱪᱪᱷᱟ ᱢᱮᱱᱫᱟᱹᱧ ᱠᱟᱠᱲᱟ ᱛᱟᱹᱣ ᱢᱤᱫ ᱵᱟᱨ ᱠᱚ ᱧᱮᱞᱚᱜ ᱠᱟᱱᱟ ᱨᱮᱨᱮᱧ ᱨᱮᱨᱮᱝ ᱫᱚ ᱠᱤᱱᱛᱩ ᱢᱤᱫᱴᱮᱱ ᱦᱚᱸ ᱵᱟᱠᱚ ᱧᱮᱞᱚᱜ ᱠᱟᱱᱟ᱾
ᱦᱮᱸ ᱵᱟᱠᱷᱟᱡ ᱟᱛᱳ ᱴᱚᱞᱟ ᱨᱮᱢ ᱵᱚᱞᱚ ᱞᱮᱱᱠᱷᱟᱡ ᱜᱚᱨᱚᱢ ᱚᱠᱛᱚ ᱨᱮ, ᱧᱮᱞᱚᱜᱼᱟ ᱡᱮ ᱱᱩᱠᱩ ᱟᱹᱰᱤ ᱡᱳᱨ ᱠᱚ ᱨᱟᱜ ᱛᱟᱦᱮᱱᱟ᱾ ᱚᱱᱟ ᱥᱟᱶᱛᱮ ᱫᱟᱨᱮ ᱨᱮᱠᱚ ᱡᱟᱯᱟᱜ ᱠᱚᱜᱼᱟ ᱟᱨᱠᱤ, ᱟᱨᱚ ᱵᱟᱝᱠᱚ ᱵᱩᱡᱷᱟᱹᱜ ᱛᱟᱦᱮᱸ ᱠᱟᱱᱟ ᱟᱫᱚ ᱟᱹᱰᱤ ᱟᱭᱢᱟ ᱱᱚ ᱱᱚᱝᱠᱟᱱ ᱠᱟᱹᱴᱤᱡ ᱠᱟᱹᱴᱤᱡ ᱡᱤᱱᱛᱤ ᱯᱤᱯᱲᱤ ᱢᱮᱱᱟᱜ ᱠᱚᱣᱟ ᱡᱟᱦᱟᱸ ᱫᱚ ᱯᱩᱨᱟᱹᱯᱩᱨᱤ ᱢᱟᱱᱮ ᱠᱚ ᱟᱫ ᱪᱟᱵᱟᱜ ᱠᱟᱱᱟ ᱟᱫᱚ ᱱᱩᱠᱩ ᱤᱫᱤ ᱠᱟᱛᱮᱜ ᱦᱚᱸ ᱢᱟᱱᱮ, ᱟᱵᱚ ᱡᱟᱦᱟᱱᱟᱜ ᱪᱤᱠᱟᱹ ᱞᱟᱹᱠᱛᱤ ᱠᱟᱱ ᱛᱟᱵᱚᱱᱟ, ᱪᱮᱫᱟᱜ ᱥᱮ ᱱᱩᱠᱩᱣᱟᱜ ᱦᱚᱸ ᱴᱤᱠᱟᱹᱣ ᱥᱮ ᱵᱟᱧᱪᱟᱣ ᱛᱟᱦᱮᱸ ᱨᱮᱱᱟᱜ ᱚᱫᱷᱤᱠᱟᱨ ᱢᱮᱱᱟᱜ ᱛᱟᱠᱚᱣᱟᱼᱼ ᱱᱚᱣᱟ ᱫᱷᱟᱹᱨᱛᱤ ᱨᱮ ᱾ ᱥᱮ ᱱᱩᱠᱩ ᱧᱮᱞ ᱡᱚᱝ ᱛᱮ ᱱᱟᱯᱟᱭ ᱠᱚ ᱧᱮᱞᱚᱜ ᱛᱟᱦᱮᱱᱟ ᱥᱮ ᱨᱟᱜ ᱥᱟᱰᱮ ᱱᱚᱜᱱᱟ ᱠᱚ ᱢᱤᱫᱴᱟᱝ ᱟᱹᱰᱤ ᱟᱞᱟᱫᱟ ᱜᱮ ᱟᱸᱡᱚᱢᱚᱜ ᱛᱟᱦᱮᱱᱟ ᱟᱛᱩ ᱴᱚᱞᱟ ᱠᱚᱨᱮ ᱟᱨᱠᱤ᱾
ᱴᱷᱤᱠ ᱠᱟᱛᱷᱟ ᱜᱮᱢ ᱞᱟᱹᱭ ᱠᱮᱫᱟ᱾ ᱟᱫᱚ ᱱᱩᱠᱩ ᱫᱚ ᱱᱟᱜ
ᱰᱟᱹᱝᱨᱤ ᱥᱮ ᱢᱮᱨᱚᱢ ᱥᱮ ᱥᱩᱠᱨᱤ ᱱᱚᱝᱠᱟ ᱛᱚ ᱵᱟᱝ ᱠᱟᱱᱟ ᱠᱚ ᱥᱮ ᱵᱷᱤᱰᱤ
ᱡᱮ ᱟᱵᱚ ᱟᱹᱥᱩᱞ ᱠᱟᱛᱮᱜ ᱵᱟᱧᱪᱟᱣ ᱵᱚᱱ ᱫᱚᱦᱚ ᱠᱚᱣᱟ ᱱᱩᱠᱩ ᱫᱚ᱾ ᱞᱟᱭᱚᱝ ᱟᱜ ᱤᱭᱟᱹ ᱞᱮᱠᱟᱛᱮ ᱠᱚ ᱪᱟᱞᱟᱜᱼᱟ ᱵᱷᱟᱨ ᱥᱟᱢᱢᱚ ᱞᱮᱠᱟᱛᱮ ᱦᱮᱸᱥᱮ ᱪᱮᱫ ᱞᱮᱠᱟ ᱟᱵᱚ ᱞᱟᱭᱚᱝ ᱵᱚᱱ ᱡᱚᱜᱟᱣ ᱫᱚᱦᱚᱭᱟ ᱚᱱᱠᱟ ᱜᱮ ᱱᱩᱠᱩ ᱠᱚᱦᱚᱸ ᱠᱚ ᱡᱚᱜᱟᱣ ᱛᱟᱦᱮᱱᱟ᱾ ᱤᱧᱟᱹᱜ ᱢᱚᱱᱮᱛᱮᱭ ᱞᱟᱹᱭᱟ ᱱᱚᱣᱟ ᱠᱚ ᱡᱩᱫᱤ ᱞᱟᱭᱚᱝ ᱪᱮᱛᱟᱱ ᱟᱵᱚ ᱡᱩᱫᱤ ᱠᱟᱹᱴᱤᱡ ᱜᱩᱨᱩᱛᱛᱚ ᱵᱚᱱ ᱮᱢᱟ ᱢᱮᱫ ᱞᱩᱛᱩᱨᱟᱜᱼᱟᱵᱚᱱ ᱛᱟᱦᱚᱞᱮᱛᱳ ᱱᱩᱠᱩ ᱦᱚᱸ ᱵᱟᱧᱪᱟᱣ ᱠᱚ ᱛᱟᱦᱮᱱᱟ ᱡᱮᱞᱮᱠᱟ ᱫᱟᱨᱮ ᱠᱚᱵᱚᱱ ᱢᱟᱜ ᱪᱟᱵᱟᱭᱮᱫᱟ᱾ ᱥᱟᱶᱛᱮ ᱱᱚᱝᱠᱟ, ᱫᱩᱦᱟᱹ ᱠᱚᱞᱜᱴᱠᱷᱟᱱᱟ ᱵᱚᱱ ᱢᱮᱱᱟᱣᱫᱟ ᱫᱩᱦᱟᱹ ᱾ ᱵᱟᱹᱲᱤᱡᱚᱜ ᱠᱟᱱᱟ ᱞᱟᱭᱚᱝ ᱠᱚ ᱾ ᱚᱱᱟ ᱥᱟᱶᱛᱮᱼᱼ ᱱᱚᱝᱠᱟ ᱴᱟᱣᱟᱨ ᱠᱚᱵᱚᱱ ᱵᱮᱱᱟᱣ ᱮᱫᱟ ᱯᱷᱚᱨ ᱡᱤ ᱯᱷᱟᱭᱤᱵ ᱡᱤ ᱱᱮᱴᱣᱟᱨᱠ ᱠᱚ ᱚᱱᱟ ᱠᱚ ᱨᱮᱱᱟᱜ ᱨᱮᱰᱤᱭᱮᱥᱚᱱ ᱛᱮᱠᱚ ᱜᱚᱡᱚᱜ ᱠᱟᱱᱟ᱾ ᱩᱱᱠᱩ ᱨᱮᱨᱮᱧ ᱠᱚ ᱥᱟᱣᱛᱮ ᱪᱮᱬᱮ ᱠᱚ ᱦᱚ᱾ ᱪᱮᱲᱮ ᱠᱚ ᱧᱮᱞᱚᱜ ᱠᱟᱱᱟ ᱥᱮ ᱵᱟᱝ ᱟᱯᱮ ᱥᱮᱫ ᱱᱮᱛᱟᱨ?
ᱦᱮᱸ ᱾
ᱪᱮᱲᱮ ᱪᱤᱞ ᱪᱤᱞ ᱪᱮᱲᱮ ᱢᱮᱱᱟᱜᱼᱟ ᱠᱚᱣᱟ ᱟᱯᱮᱥᱮᱫ?
ᱪᱮᱬᱮ ᱟᱞᱮ ᱥᱮᱫ ᱫᱚ ᱦᱟᱸᱜ ᱡᱟᱹᱥᱛᱤ ᱫᱚ ᱪᱟᱵᱟ ᱦᱮᱡ ᱞᱮᱠᱟ ᱜᱮ ᱟᱨᱠᱤ᱾ ᱢᱤᱫ ᱵᱟᱨᱭᱟ ᱧᱮᱞᱚᱜᱼᱟ ᱡᱮ ᱦᱚᱸᱜᱼᱚᱭ ᱢᱟᱜᱽ-ᱯᱷᱟᱹᱜᱩᱱ ᱠᱚ ᱨᱮ ᱠᱩᱸᱭᱞᱤ ᱪᱮᱬᱮ ᱥᱮ ᱠᱩᱦᱩ ᱪᱮᱬᱮ ᱠᱚ ᱨᱟᱜᱽ ᱟ᱾ ᱚᱱᱟ ᱥᱟᱶᱛᱮ ᱩᱱᱠᱩ ᱥᱟᱥᱟᱝ ᱯᱤᱭᱳ ᱡᱟᱦᱟᱸᱭ ᱠᱚ ᱢᱮᱛᱟᱣ ᱠᱟᱱᱟ ᱱᱩᱜᱩ ᱱᱩᱠᱩ ᱢᱤᱫ ᱵᱟᱨᱭᱟ ᱠᱚ ᱧᱮᱞᱚᱜ ᱠᱟᱱᱟ᱾ ᱚᱱᱟ ᱥᱟᱶᱛᱮ ᱦᱩᱭᱩᱜ ᱠᱟᱱᱟ ᱡᱮ ᱩᱱᱠᱩ ᱚᱲᱟᱜ ᱠᱚᱨᱮ ᱡᱟᱦᱟᱸ ᱜᱷᱮᱣᱨᱟ ᱪᱮᱬᱮ ᱠᱚ ᱛᱟᱦᱮᱱ ᱛᱟᱦᱮᱸᱱᱟ᱾ ᱱᱩᱠᱩ ᱫᱚ ᱮᱠᱟᱞ ᱜᱮ ᱧᱮᱞᱚᱜ ᱠᱟᱱᱟ ᱡᱮ ᱟᱹᱛᱩ-ᱴᱚᱞᱟ ᱠᱚᱨᱮ ᱫᱚ ᱦᱟᱸᱜ ᱵᱟᱹᱱᱩᱜ ᱠᱚᱣᱟ᱾ ᱟᱨ ᱯᱟᱣᱨᱟ, ᱠᱤᱥᱱᱤ ᱯᱚᱛᱟᱢ ᱦᱚᱸ ᱩᱱᱠᱩ ᱪᱮᱬᱮ ᱠᱚᱜᱮ ᱟᱨᱠᱤ ᱡᱟᱹᱥᱛᱤ ᱫᱚ ᱢᱮᱱᱟᱜ ᱠᱚᱣᱟ᱾
ᱟᱨ ᱢᱤᱨᱩ ᱪᱮᱬᱮ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱯᱮ ᱚᱱᱛᱮ?
ᱦᱟᱸ ᱢᱤᱨᱩ ᱪᱮᱬᱮ ᱟᱞᱮᱥᱮᱫ ᱫᱚ ᱵᱟᱹᱱᱩᱜ ᱠᱚᱣᱟ᱾ ᱟᱫᱚ ᱟᱞᱮᱥᱮᱫ ᱫᱚ ᱟᱭᱢᱟ ᱞᱮᱠᱟᱱᱟᱜ ᱟᱱᱟᱡ ᱯᱟᱛᱤ ᱡᱮᱢᱚᱱ ᱱᱚᱜᱼᱚᱭ ᱡᱟᱦᱟᱸ ᱞᱮᱠᱟᱱᱟᱜ ᱥᱩᱨᱡ ᱢᱩᱸᱠᱷᱤ ᱡᱟᱦᱟᱸ ᱠᱚ ᱢᱮᱛᱟᱜ ᱠᱟᱱ ᱟᱨ ᱚᱱᱟ ᱥᱟᱶᱛᱮ ᱦᱩᱭᱩᱜ ᱠᱟᱱᱟ ᱡᱮ ᱱᱚᱜᱼᱚᱭ ᱡᱚᱱᱰᱨᱟ ᱠᱚᱨᱮ ᱨᱚᱦᱚᱭ ᱠᱷᱟᱱ ᱠᱷᱟᱱᱡ ᱜᱮ ᱱᱩᱠᱩ ᱪᱮᱬᱮ ᱫᱚ ᱦᱟᱸᱜ ᱦᱤᱡᱩᱜ ᱜᱮᱭᱟ ᱠᱚ᱾ ᱟᱫᱚ ᱮᱢᱱᱤ ᱫᱚ ᱢᱟᱱᱮ ᱟᱹᱛᱩ- ᱴᱚᱞᱟ ᱠᱚᱨᱮ ᱡᱩᱫᱤᱢ ᱞᱟᱹᱭᱟ ᱢᱮᱱᱟᱜ ᱢᱟᱱᱮ ᱚᱱᱠᱟ ᱫᱚ ᱵᱟᱹᱱᱩᱜ ᱠᱚᱣᱟ ᱟᱨᱠᱤ᱾
ᱟᱪᱪᱷᱟ, ᱢᱤᱨᱩ ᱪᱮᱬᱮ ᱢᱮᱱᱮ ᱛᱟᱞᱮ ᱫᱟᱨᱮ ᱨᱮᱱᱟᱜ ᱠᱷᱚᱠᱚᱨᱚ ᱨᱮᱦᱚᱸ ᱠᱚ ᱛᱟᱦᱮᱱ ᱜᱮᱭᱟ᱾ ᱚᱱᱟ ᱥᱟᱶᱛᱮ ᱩᱱᱠᱩ ᱫᱚ ᱵᱮᱥᱨᱢᱟ ᱚᱱᱠᱟ ᱞᱟᱹᱴᱩ- ᱞᱟᱹᱴᱩ ᱫᱟᱨᱮ ᱠᱚᱨᱮ ᱠᱚ ᱛᱟᱦᱮᱱ ᱜᱮᱭᱟ᱾ ᱩᱥᱩᱞ ᱩᱥᱩᱞ ᱫᱟᱨᱮ ᱪᱮᱛᱟᱱ ᱠᱚᱨᱮ᱾ ᱟᱨ ᱥᱟᱨᱡᱚᱢ ᱫᱟᱨᱮ ᱨᱮᱦᱚᱸ ᱠᱚ ᱛᱟᱦᱮᱱ ᱜᱮᱭᱟ᱾
ᱢᱮᱱᱠᱷᱟᱱ ᱟᱠᱚ ᱛᱮᱫᱚ ᱦᱚᱭᱛᱚ ᱚᱱᱟ ᱠᱷᱚᱠᱚᱨᱚ ᱫᱚ ᱵᱟᱠᱚ ᱵᱮᱱᱟᱣᱟ᱾ ᱮᱴᱟᱜ ᱪᱮᱬᱮ ᱠᱚ ᱵᱮᱱᱟᱣᱟ ᱟᱨ ᱮᱴᱟᱜ ᱪᱮᱬᱮ ᱡᱚᱠᱷᱚᱱ ᱚᱱᱟᱰᱮ ᱵᱟᱠᱚ ᱛᱟᱦᱮᱱᱟ᱾ ᱟᱠᱚ ᱡᱟᱹᱱᱤᱡ ᱠᱚ ᱛᱟᱦᱮᱱᱟ ᱚᱝᱠᱟ᱾ ᱡᱟᱹᱱᱤᱡ ᱪᱚᱝ? ᱟᱫᱚ ᱴᱷᱤᱠ ᱴᱷᱤᱠ ᱫᱚ ᱵᱟᱹᱧ ᱵᱟᱰᱟᱭᱟ᱾ ᱪᱮᱫᱟᱜ ᱥᱮ ᱩᱱᱠᱩ ᱢᱟ ᱮᱴᱟᱜ ᱪᱮᱬᱮ ᱟᱜ ᱤᱞ ᱠᱚ ᱛᱟᱦᱮᱱᱟ᱾
ᱦᱮᱸ, ᱦᱮᱸ ᱟᱨ ᱠᱟ ᱚᱱᱠᱟ ᱟᱭᱢᱟ ᱞᱮᱠᱟᱱ ᱪᱮᱬᱮ ᱠᱚ ᱢᱮᱱᱟᱜ ᱠᱚᱣᱟ, ᱡᱮᱢᱚᱱ ᱟᱜ ᱞᱟᱦᱟ ᱛᱮᱠᱚ ᱢᱮᱛᱟ ᱠᱚ ᱛᱟᱦᱮᱸᱫ ᱠᱟᱴᱷ ᱴᱷᱚᱠᱨᱟᱜ ᱦᱮᱸᱥᱮ, ᱟᱫᱚ ᱩᱱᱠᱩ ᱪᱮᱬᱮ ᱫᱚ ᱟᱯᱮᱥᱮᱫ ᱠᱷᱚ ᱱᱮᱛᱟᱨ ᱫᱚ ᱟ ᱫᱤᱥᱟᱹᱜ ᱠᱟᱱᱟ ᱠᱚ ᱥᱮ ᱵᱟᱝ?
ᱟᱫᱚ ᱱᱮᱛᱟᱨ ᱢᱟ ᱵᱤᱨ ᱠᱚᱜᱮ ᱪᱟᱵᱟᱜ ᱠᱟᱱᱟ᱾ ᱱᱮᱛᱟᱨ ᱫᱚ ᱵᱟᱹᱧ ᱫᱤᱥᱟᱭ ᱮᱫᱚ᱾ ᱠᱟᱴ ᱯᱚᱛᱲᱟ ᱪᱮᱬᱮ ᱫᱚ᱾
ᱠᱟᱴ ᱴᱚᱠᱚᱨᱟ ᱪᱮᱬᱮ ᱜᱮ ᱱᱚᱣᱟ ᱠᱟᱴ ᱠᱚᱨᱮ ᱠᱚ ᱠᱷᱚᱠᱚᱨᱚ ᱠᱚ ᱵᱮᱱᱟᱣᱮᱫ ᱛᱟᱦᱮᱸᱱᱟ ᱟᱨ ᱚᱸᱰᱮ ᱟᱠᱚ ᱡᱩᱫᱤ ᱚᱱᱟ ᱵᱟᱹᱜᱤᱭᱤᱼᱟ᱾ ᱚᱸᱰᱮ ᱮᱴᱟᱜ ᱪᱮᱬᱮ ᱠᱚᱠᱚ ᱵᱟᱥᱟᱜ ᱛᱟᱦᱮᱸ-ᱟ᱾ ᱡᱮᱞᱮᱠᱟ ᱢᱤᱨᱩ ᱪᱮᱬᱮ ᱡᱟᱹᱥᱛᱤ ᱧᱮᱞ ᱠᱟᱱᱟ᱾
ᱦᱮᱸ ᱥᱮ᱾
ᱦᱮᱸ᱾ ᱟ ᱢᱤᱫ ᱵᱟᱨᱭᱟ ᱪᱮᱬᱮ ᱢᱮᱱᱟᱜ ᱠᱚᱣᱟ᱾ ᱮᱸ ᱟᱞᱮᱥᱮᱫ ᱨᱮ ᱟ ᱧᱮᱞ ᱵᱟᱲᱟ ᱦᱩᱭ ᱟᱠᱟᱱᱟ᱾ ᱞᱟᱦᱟᱛᱮ ᱟ ᱛᱮᱦᱮᱧ ᱜᱟᱯᱟ ᱫᱚ ᱵᱟᱝ᱾ ᱦᱩᱤᱱᱠᱩ ᱠᱟᱴ ᱴᱷᱚᱠᱨᱟ ᱡᱟᱦᱟᱸ ᱪᱮᱬᱮ ᱡᱟᱦᱟᱸ ᱠᱟᱴ ᱠᱚ ᱮ ᱴᱷᱚᱠᱨᱟᱣ ᱠᱟᱛᱮᱫ ᱥᱮᱭᱟ ᱠᱟᱴ ᱠᱚ ᱚᱸᱰᱮ ᱠᱷᱚᱡ ᱮᱸ ᱩᱱᱠᱩ ᱡᱟᱦᱟᱸ ᱜᱟᱸᱰᱟᱨ ᱛᱤᱡᱩ ᱢᱮᱱᱟᱜ ᱠᱚᱣᱟ᱾ ᱱᱩᱠᱩ ᱩᱸᱰᱩᱜ ᱠᱟᱛᱮᱫ ᱠᱚ ᱡᱚᱢ ᱠᱚ ᱛᱟᱦᱮᱱᱟ᱾ ᱚᱱᱟ ᱥᱟᱶᱛᱮ ᱢᱤᱫᱴᱟᱝ ᱟ ᱪᱮᱬᱜᱮ ᱠᱚ ᱛᱟᱦᱮᱸ ᱠᱟᱱᱟᱭ ᱚ ᱪᱮᱫ ᱠᱚ ᱞᱟᱹᱭᱟ ᱧᱩᱛᱩᱢ ᱠᱚᱫᱚ ᱦᱟᱸᱜ ᱪᱮᱫ ᱠᱟ ᱵᱟᱹᱧ ᱵᱟᱲᱟᱭᱟ᱾ ᱢᱮᱱ ᱪᱩᱯᱤ ᱫᱚ ᱟᱹᱰᱤ ᱡᱤᱞᱤᱧ ᱛᱟᱦᱮᱸ ᱠᱟᱱ ᱛᱟᱦᱮᱸᱜ ᱟᱨᱠᱤ ᱦᱚᱲ ᱫᱚ ᱦᱩᱰᱤᱧ ᱜᱮ ᱛᱟᱦᱮᱸ ᱠᱟᱱᱟᱭ᱾ ᱩᱱᱤ ᱪᱮᱬᱮ ᱢᱮᱱᱠᱟᱡ